ᱦᱮᱞᱚ,
ᱦᱮᱸ ᱜᱚᱝᱠᱮ ᱦᱚᱜᱼᱚᱭ ᱪᱮᱫ ᱞᱟᱝ ᱜᱚᱞᱯᱷᱚᱭᱮᱫ ᱛᱟᱦᱮᱸᱫ,
ᱦᱚᱜᱼᱚᱭ ᱱᱚᱣᱟ ᱦᱟᱸᱜ ᱩᱸᱢ ᱦᱟᱸ ᱤᱭᱟᱹ ᱯᱨᱳᱜᱨᱟᱢ ᱠᱚᱨᱮᱱᱟᱜ ᱠᱟᱛᱷᱟ ᱠᱚ ᱦᱚᱸ,
ᱦᱮᱸ ᱦᱮᱸ ᱦᱮᱸ,
ᱦᱮᱸ,
ᱦᱮᱸ ᱦᱚᱜᱼᱚᱭ ᱪᱚᱝ ᱚᱝᱠᱟ ᱪᱷᱟᱹᱯᱨᱤ ᱠᱚᱠᱚ ᱮᱱᱮᱜ ᱵᱟᱲᱟᱭ ᱫᱟᱠᱚ ᱡᱮ ᱱᱚᱣᱟ ᱫᱚ ᱢᱤᱫᱴᱮᱱ, ᱟᱵᱚ ᱢᱤᱫᱴᱮᱱ ᱜᱟᱨᱡᱮᱱ ᱠᱚᱣᱟᱜ ᱜᱮ ᱢᱤᱫᱴᱮᱜ ᱟᱹᱰᱤ ᱢᱟᱨᱟᱝ ᱡᱮ ᱫᱚᱥ ᱠᱟᱱᱟ ᱡᱮ ᱟᱵᱚ ᱵᱟᱵᱚᱱ ᱡᱮ ᱵᱩᱡᱷᱟᱹᱣ ᱫᱟᱲᱮᱜ ᱵᱟᱵᱚᱱ ᱜᱤᱫᱽᱨᱟᱹ ᱠᱚ ᱵᱟᱵᱚᱱ ᱵᱩᱡᱷᱟᱹᱣᱮᱫ ᱠᱚᱣᱟ ᱦᱮᱸ ᱥᱮ,
ᱦᱮᱸ ᱦᱮᱸ,
ᱡᱮ ᱱᱚᱣᱟ ᱠᱚᱫᱚ ᱵᱟᱝ ᱦᱮᱸ ᱡᱮ ᱱᱚᱣᱟ ᱠᱚᱫᱚ ᱵᱟᱝ ᱴᱷᱤᱠᱟ᱾ ᱡᱮ ᱯᱟᱹᱣᱨᱟᱹ ᱦᱟᱺᱰᱤ ᱫᱚ ᱵᱤᱥ ᱞᱮᱠᱟ ᱠᱟᱱᱟ ᱱᱚᱣᱟ ᱠᱚᱫᱚ ᱮᱠᱫᱚᱢ ᱡᱚᱴᱮᱫ ᱵᱟᱝ ᱩᱪᱤᱛ ᱵᱟᱝ ᱠᱟᱱ ᱛᱟᱵᱚᱱᱟ ᱦᱮᱸ ᱥᱮ,
ᱦᱮᱸ ᱦᱮᱸ,
ᱜᱚᱝᱠᱮ ᱟᱹᱞᱤᱧᱟᱜ ᱞᱟᱹᱭ ᱠᱟᱛᱷᱟ ᱞᱮᱠᱟ ᱛᱮᱫᱚᱜ ᱦᱟᱸᱜ ᱟᱹᱵᱤᱱ ᱡᱮᱢᱚᱱ ᱵᱤᱱ ᱞᱟᱹᱭ, ᱠᱮᱫᱟ ᱱᱟᱯᱟᱭ ᱜᱮᱵᱤᱱ ᱞᱟᱹᱭ ᱠᱮᱫᱟ ᱟᱫᱚ ᱦᱟᱸᱜ, ᱟᱵᱚ ᱫᱚ ᱦᱟᱸᱜ ᱦᱚᱜᱼᱚᱭ ᱦᱟᱸᱜ ᱱᱮᱛᱟᱨ ᱫᱚ ᱦᱟᱸᱜ ᱠᱚᱢ ᱵᱤᱥᱤ ᱦᱟᱸᱜ ᱱᱚᱣᱟ ᱦᱟᱺᱰᱤ ᱯᱟᱹᱣᱨᱟᱹ ᱯᱤᱞᱪᱩ ᱨᱟᱥ, ᱥᱟ ᱠᱚ ᱦᱟᱸᱜ ᱠᱚ ᱩᱝᱠᱩ ᱡᱟᱦᱟᱸᱭ ᱜᱚᱜᱚ ᱵᱟᱵᱟ ᱠᱚ ᱦᱟᱸᱜ ᱠᱚ ᱧᱩᱸᱭᱫᱟ ᱧᱩᱸ, ᱵᱩᱞᱩᱜ ᱠᱟᱱᱟ ᱠᱚ ᱡᱟᱹᱥᱛᱤ ᱦᱟᱸᱜ ᱱᱮᱥᱟ, ᱠᱚ ᱱᱮᱥᱟᱭᱮᱫᱟ ᱟᱫᱚ ᱧᱮᱞ ᱞᱮᱠᱷᱟᱱ ᱦᱟᱸᱜ, ᱩᱝᱠᱩ ᱨᱮᱱ ᱜᱤᱫᱽᱨᱟᱹ ᱯᱤᱫᱽᱨᱟᱹ ᱫᱚ ᱦᱟᱸᱜ ᱥᱤᱠᱷᱱᱟᱹᱛ ᱠᱚ ᱦᱚᱸ ᱴᱷᱤᱠ ᱵᱟᱠᱚ ᱮᱢ ᱫᱟᱲᱮᱭᱟᱠᱚ ᱠᱟᱱᱟ ᱠᱚ, ᱦᱮᱸ ᱦᱮᱸ, ᱟᱫᱚ ᱧᱮᱞ ᱵᱤᱱ ᱱᱟᱜ ᱜᱚᱜᱚᱼᱵᱟᱵᱟ ᱜᱮ ᱡᱩᱫᱤ ᱦᱟᱸᱜ ᱱᱚᱝᱠᱟ ᱵᱩᱞ ᱢᱟᱛᱟᱞᱚᱜ-ᱟᱠᱚ ᱛᱟᱦᱚᱞᱮ ᱩᱱᱠᱩ ᱫᱚ, ᱩᱱᱠᱩ ᱧᱮᱞ ᱛᱮᱜᱮ ᱦᱟᱸᱜ ᱠᱚ ᱦᱟᱨᱟᱜᱼᱟᱥᱮ ᱟᱨ ᱥᱤᱠᱷᱱᱟᱹᱛ, ᱦᱚᱸ ᱚᱱᱠᱟ ᱴᱷᱤᱠ ᱧᱚᱜ ᱚᱞᱚᱜ ᱯᱟᱲᱦᱟᱣ ᱠᱚ ᱩᱱᱠᱩ ᱵᱟᱠᱚ ᱠᱚᱨᱟᱣ ᱟᱠᱚ ᱟᱫᱚ᱾ ᱟᱵᱚ ᱱᱚᱣᱟ ᱫᱩᱱᱤᱭᱟᱹᱨᱮ ᱧᱮᱞ ᱞᱮᱠᱷᱟᱱ, ᱟᱵᱚ ᱥᱟᱱᱛᱟᱞ ᱦᱚᱯᱚᱱ ᱠᱚᱫᱚ ᱦᱟᱸᱜ ᱱᱚᱝᱠᱟᱜᱮ ᱦᱟᱸᱜ ᱟᱨᱦᱸᱚ ᱛᱤᱱᱟᱹᱜ ᱜᱟᱱ ᱱᱩᱠᱩ ᱢᱟᱹᱭ ᱵᱟᱹᱵᱩ ᱠᱚ ᱢᱮᱱᱟᱜ ᱠᱚᱣᱟ ᱡᱟᱦᱟᱸᱭ ᱚᱲᱟᱜ ᱠᱚᱨᱮ ᱱᱚᱝᱠᱟ ᱜᱚᱜᱚ-ᱵᱟᱵᱟ ᱠᱚ ᱦᱟᱸᱜ ᱠᱚ ᱧᱩ ᱵᱩᱞᱩᱜ ᱠᱟᱱᱟ ᱥᱮ, ᱠᱚ ᱫᱟᱬᱟ ᱵᱟᱲᱟᱭᱮᱫᱟ ᱟᱨ ᱥᱤᱠᱷᱱᱟᱹᱛ ᱠᱚ ᱴᱷᱤᱠ ᱧᱚᱜ ᱵᱟᱠᱚ ᱧᱟᱢ ᱮᱫᱟ ᱠᱚ ᱟᱫᱚ, ᱚᱱᱮ ᱚᱱᱠᱟᱱ ᱜᱤᱫᱽᱨᱟᱹ ᱠᱚᱜᱮ ᱦᱟᱸᱜ, ᱧᱮᱞ ᱠᱚᱵᱤᱱ ᱱᱚᱣᱟ ᱚᱨᱠᱮᱥᱴᱟᱨ ᱯᱨᱳᱜᱨᱟᱢ ᱠᱚᱫᱚ, ᱠᱷᱩᱵ ᱠᱚ ᱪᱟᱞᱟᱜ ᱠᱟᱱᱟ ᱾
ᱟᱨᱮ ᱡᱚ ᱜᱚᱝᱠᱮ, ᱢᱤᱫᱴᱮᱱ ᱱᱚᱣᱟ ᱟᱹᱰᱤ ᱟ. ᱱᱴᱷᱟ ᱥᱟᱹᱨᱤ ᱠᱟᱛᱷᱟ ᱵᱤᱱ, ᱞᱟᱹᱭ ᱠᱮᱫᱟ ᱾
ᱦᱩᱸᱻ ᱦᱩᱸ ᱾
ᱜᱚ-ᱵᱟ ᱜᱚ-ᱵᱟᱵᱟ, ᱡᱩᱫᱤ ᱵᱟᱢ ᱴᱷᱤᱠ ᱛᱟᱦᱮᱱᱟ, ᱛᱟᱦᱚᱞᱮ ᱜᱤᱫᱽᱨᱟᱹ ᱫᱚᱠᱚ, ᱟᱻᱦ-ᱜ, ᱚᱱᱠᱟ ᱵᱟᱹᱲᱤᱡᱚᱜ ᱜᱮᱭᱟ ᱠᱚ, ᱦᱮᱸ ᱥᱮ ᱵᱟᱝ?
ᱚᱮᱸᱻ ᱾ ᱟᱫᱚ, ᱡᱩᱫᱤ ᱡᱟᱦᱟᱸᱭ ᱜᱤᱫᱽᱨᱟᱹ ᱦᱟᱜ, ᱡᱩᱫᱤ ᱜᱚᱜᱚ-ᱵᱟᱵᱟ ᱚᱱᱠᱟ, ᱩᱻᱢ ᱥᱤᱠᱷᱱᱟᱹᱛ ᱜᱮᱭᱟ ᱠᱚ ᱱᱚᱣᱟᱼᱻᱟ, ᱩᱸᱻᱜ ᱾ ᱱᱟᱯᱟᱭ ᱦᱚᱨ ᱰᱟᱦᱟᱨ ᱠᱚ, ᱩᱫᱩᱜ ᱫᱤᱥᱟᱹᱣᱟᱠᱚ, ᱢᱟᱱᱮ, ᱩᱱᱠᱩ ᱨᱮᱱ ᱜᱤᱫᱽᱨᱟᱹ ᱫᱚ ᱦᱟᱸᱜ, ᱱᱚᱣᱟ ᱠᱚᱫᱚ ᱦᱟᱸᱜ, ᱵᱟᱠᱚ ᱠᱚᱨᱟᱣᱮᱫᱼᱟ ᱠᱚ, ᱦᱟᱸᱜ ᱾
ᱮᱠᱫᱚᱢ ᱾
ᱟᱨ, ᱵᱟᱠᱚ ᱵᱟᱠᱚ, ᱠᱚᱨᱟᱣ ᱦᱚᱪᱚ ᱟᱠᱚᱣᱟ ᱦᱟᱸᱜ, ᱩᱱᱠᱩ ᱫᱚ. ᱾
ᱮᱸᱻ ᱾
ᱟᱫᱚ ᱦᱟᱸᱜ, ᱵᱟᱹᱭ ᱵᱟᱹᱭ ᱛᱮᱵᱚᱱ ᱧᱮᱞ ᱤᱫᱤ ᱭᱮᱫᱟ, ᱱᱮᱛᱟᱨ ᱫᱚ, ᱩᱱᱠᱩ ᱠᱩᱲᱤ ᱜᱤᱫᱽᱨᱟᱹ ᱠᱚ ᱦᱟᱸᱜ ᱾ ᱠᱚᱢ ᱩᱢᱮᱨ ᱠᱚᱨᱮ ᱜᱮ ᱦᱟᱸᱜ, ᱟᱨ ᱠᱚᱲᱟ ᱜᱤᱫᱽᱨᱟᱹ ᱠᱚ ᱦᱟᱸᱜ ᱱᱚᱣᱟ, ᱡᱟᱹᱥᱛᱤ ᱜᱷᱚᱱᱤᱥᱴᱚ ᱦᱩᱭ ᱞᱮᱱᱠᱷᱟᱱ ᱦᱟᱸᱜ, ᱟᱫᱚ ᱦᱟᱸᱜ ᱵᱟᱯᱞᱟᱜ ᱠᱟᱱᱟ ᱠᱚ, ᱵᱟᱯᱞᱟᱜ ᱠᱟᱱ ᱛᱮᱠᱚ ᱦᱟᱸᱜ ᱠᱚᱢ ᱩᱢᱮᱨ ᱨᱮᱜᱮ ᱦᱟᱸᱜ, ᱠᱚ ᱥᱚᱝᱥᱟᱨ ᱮᱫᱟ, ᱜᱤᱫᱽᱨᱟᱹ-ᱯᱤᱫᱽᱨᱟᱹ ᱡᱚᱱᱚᱜ ᱠᱟᱱᱟ ᱠᱚ, ᱟᱫᱚ, ᱩᱱᱠᱩ ᱫᱚ ᱦᱟᱸᱜ, ᱪᱮᱫ ᱵᱤᱱ ᱞᱟᱹᱭ ᱟᱠᱚᱣᱟ, ᱩᱱᱠᱩ ᱢᱟ ᱥᱚᱝᱥᱟᱨ ᱨᱮᱱᱟᱜ ᱪᱮᱫ ᱦᱚᱸ ᱵᱟᱠᱚ ᱵᱩᱡᱷᱟᱹᱣ ᱞᱮᱼᱟ ᱠᱚ, ᱟᱨ ᱪᱮᱫ ᱞᱮᱠᱟᱛᱮ ᱛᱟᱦᱮᱸ ᱵᱟᱲᱟ ᱦᱩᱭᱩᱜᱼᱟ ᱾
ᱦᱮᱸ, ᱥᱟᱹᱨᱤ ᱜᱮ ᱜᱚᱢᱠᱮ, ᱱᱚᱣᱟ ᱫᱚ, ᱟᱹᱰᱤ ᱥᱟᱹᱨᱤ, ᱟᱹᱰᱤ ᱥᱟᱹᱨᱤ ᱠᱟᱛᱷᱟ ᱵᱤᱱ, ᱞᱟᱹᱭ ᱠᱮᱫ ᱫᱚ ᱾
ᱦᱮ ᱟᱫᱚ ᱞᱤᱧ ᱞᱟᱹᱭ ᱮᱫᱟ ᱦᱟᱸᱜ, ᱦᱮᱸᱻᱞᱟᱹᱭ ᱮᱫᱟ ᱞᱤᱧ ᱦᱟᱸᱜ, ᱦᱮᱸᱻᱞᱟᱹᱭ ᱮᱫᱟ ᱞᱤᱧ ᱦᱟᱸᱜ, ᱩᱱᱠᱩ ᱦᱟᱸᱜ ᱡᱟᱦᱟᱸᱭ ᱜᱤᱫᱽᱨᱟᱹ-ᱯᱤᱫᱽᱨᱟᱹ ᱦᱟᱸᱜ ᱠᱚ, ᱵᱟᱯᱞᱟ ᱭᱮᱱᱟ ᱠᱚ, ᱠᱚᱢ ᱩᱢᱮᱨ ᱨᱮ ᱵᱩᱡᱷᱟᱹᱣ ᱥᱩᱡᱷᱟᱹᱣ ᱟᱛᱮᱫ, ᱡᱟᱦᱟᱸ ᱞᱮᱠᱟ ᱛᱮᱜᱮ, ᱡᱩᱫᱤ ᱛᱚ, ᱩᱱᱠᱩ ᱦᱚᱸ ᱜᱚᱜᱚ-ᱵᱟᱵᱟ ᱠᱚ, ᱵᱮᱱᱟᱜᱼᱟ, ᱚᱱᱠᱟ ᱟᱫᱚ, ᱜᱤᱫᱽᱨᱟᱹ-ᱯᱤᱫᱽᱨᱟᱹ ᱠᱚ, ᱦᱩᱭᱩᱜ ᱛᱟᱠᱚᱣᱟ ᱟᱨᱦᱚᱸ, ᱟᱫᱚ ᱜᱤᱫᱽᱨᱟᱹ ᱯᱤᱫᱽᱨᱟᱹ ᱠᱚ, ᱦᱩᱭ ᱞᱮᱱᱠᱷᱟᱱ ᱧᱮᱞ ᱵᱤᱱ, ᱡᱩᱫᱤ ᱜᱚᱜᱚ-ᱵᱟᱵᱟ ᱜᱮ ᱥᱤᱠᱷᱱᱟᱹᱛ ᱵᱟᱝ ᱛᱟᱦᱮᱸ ᱞᱮᱱ ᱛᱟᱹᱠᱤᱱᱟ, ᱟᱹᱠᱤᱱᱟᱜ ᱵᱩᱡᱷᱟᱹᱣ ᱥᱩᱡᱷᱟᱹᱣ ᱵᱟᱝ ᱛᱟᱦᱮᱸ ᱞᱮᱱᱟ, ᱩᱱᱠᱤᱱ ᱦᱟᱸᱜ, ᱠᱤᱱ ᱟᱹᱠᱤᱱ ᱨᱮᱱ ᱟᱨᱦᱚᱸ, ᱜᱤᱫᱽᱨᱟᱹ ᱯᱤᱫᱽᱨᱟᱹ ᱦᱟᱸᱜ ᱠᱤᱱ, ᱵᱩᱡᱷᱟᱹᱣ ᱫᱟᱲᱮ ᱭᱟᱠᱚᱣᱟ ᱾ ᱮᱠᱟᱞ ᱜᱮ ᱦᱟᱸᱜ, ᱵᱟᱠᱤᱱ ᱵᱩᱡᱷᱟᱹᱣ, ᱵᱟᱠ ᱠᱤᱱ ᱵᱩᱡᱷᱟᱹᱣ ᱫᱟᱲᱮ ᱭᱟᱠᱚᱣᱟ ᱠᱤᱱ, ᱡᱮᱦᱮᱛᱩ ᱟᱹᱠᱤᱱ ᱜᱮ ᱦᱟᱸᱜ, ᱚᱱᱟ ᱵᱷᱩᱞ ᱠᱚ ᱦᱟᱸᱜ, ᱠᱤᱱ ᱠᱚᱨᱟᱣ ᱟᱹᱜᱩ ᱟᱠᱟᱫᱟᱠᱤᱱ, ᱟᱠᱤᱱ ᱫᱚᱠᱤᱱ ᱞᱟᱹᱭᱼᱟ ᱴᱷᱤᱠ ᱜᱮᱭᱟ ᱾ ᱱᱤᱝᱠᱟᱹ ᱛᱮᱜᱮ ᱦᱟᱸᱜ, ᱟᱹᱞᱤᱧᱟᱜ, ᱟᱹᱞᱤᱧ ᱦᱚᱞᱤᱧ ᱦᱩᱢ ᱦᱩᱢ ᱥᱚᱝᱥᱟᱨ ᱟᱹᱜᱩ ᱟᱠᱟᱫ, ᱧᱟᱯᱟᱢ ᱟᱠᱟ ᱱᱟᱞᱤᱧ ᱟᱨ ᱜᱤᱫᱽᱨᱟᱹ ᱯᱤᱫᱽᱨᱟᱹ ᱫᱚ, ᱪᱮᱫ ᱞᱤᱧ ᱞᱟᱹᱭ ᱟᱭᱟ ᱾ ᱟᱨᱮ
ᱟᱫᱚ ᱱᱤᱝᱠᱟᱹ ᱛᱮᱜᱮ, ᱱᱤᱝᱠᱟᱹ ᱛᱮ, ᱱᱤᱝᱠᱟᱹ ᱛᱮᱜᱮ ᱦᱟᱸᱜ, ᱟᱵᱚᱣᱟᱜ ᱱᱚᱣᱟ ᱥᱟᱶᱛᱟ ᱫᱚ ᱦᱟᱸᱜ, ᱟᱨᱚ ᱞᱟᱛᱟᱨ ᱥᱮᱱ ᱜᱮ, ᱪᱟᱞᱟᱜ ᱠᱟᱱ ᱞᱮᱠᱟ ᱞᱤᱧ ᱢᱚᱱᱮ ᱭᱮᱫᱟ ᱾
ᱮᱠᱫᱚᱢ ᱮᱠᱫᱚᱢ,, ᱥᱟᱹᱨᱤ ᱜᱮ ᱮᱠᱫᱚᱢ, ᱥᱟᱹᱨᱤ ᱠᱟᱛᱷᱟ ᱵᱤᱱ ᱞᱟᱹᱭ ᱠᱮᱫᱟ ᱜᱚᱢᱠᱮ, ᱦᱚᱜᱼᱚᱸᱭ ᱚᱱᱠᱟ ᱠᱚᱢ ᱵᱚᱭᱮᱥ ᱨᱮ ᱧᱮᱞᱚᱜ ᱠᱟᱱᱟ, ᱡᱮ ᱟᱹᱰᱤ ᱦᱚᱲ ᱚᱱᱠᱟ ᱠᱚ, ᱵᱟᱯᱞᱟᱜ ᱠᱟᱱᱟ ᱠᱚ, ᱦᱮᱸᱥᱮ ᱾
ᱦᱮᱸᱻ ᱦᱮᱸ ᱾
ᱠᱤᱱᱛᱩ, ᱤᱧᱟᱹᱜ ᱢᱮᱱ ᱛᱮᱫᱚ, ᱪᱮᱫ ᱜᱚᱢᱠᱮ, ᱡᱮ ᱯᱨᱚᱛᱷᱚᱢ ᱫᱚ ᱟᱵᱚᱣᱟᱜ, ᱢᱤᱫᱴᱮᱱ ᱥᱤᱠᱷᱱᱟᱹᱛ ᱞᱟᱹᱠᱛᱤᱜ ᱠᱟᱱᱟ ᱾ ᱯᱨᱚᱛᱷᱚᱢ ᱚᱞᱚᱜ ᱯᱟᱲᱦᱟᱣ ᱫᱚᱨᱠᱟᱨᱚᱜ ᱠᱟᱱᱟ ᱾ ᱛᱚᱵᱮ ᱜᱮ ᱛᱚ, ᱛᱚᱵᱮ ᱜᱮ
ᱛᱚᱵᱮ ᱜᱮ ᱛᱚ ᱡᱟᱦᱟᱸ ᱱᱟᱜ ᱟᱢ ᱟᱢᱟᱜ ᱟᱹᱭᱫᱟᱹᱨ ᱞᱟᱹᱜᱤᱫ ᱮᱢ ᱞᱟᱹᱲᱦᱟᱹᱭ ᱫᱟᱲᱮᱭᱟᱜ-ᱟ ᱡᱟᱦᱟᱸ ᱱᱟᱜ ᱜᱮ ᱚᱠᱚᱭ ᱦᱚᱸ ᱵᱟᱠᱚ ᱮᱲᱮ ᱫᱟᱲᱮᱭᱟᱢ ᱢᱟ ᱦᱮᱸ ᱥᱮ
ᱦᱮᱸ ᱥᱩᱫᱩ ᱥᱤᱠᱷᱱᱟᱹᱛ ᱫᱚ ᱟᱹᱰᱤ ᱜᱟᱱ ᱠᱟᱹᱢᱤ ᱨᱮ ᱜᱮ ᱞᱟᱜᱟᱜ ᱠᱟᱱᱟ ᱧᱮᱞ ᱞᱮᱠᱷᱟᱱ ᱦᱟᱸᱜ,
ᱮᱠᱫᱚᱢ ᱠᱤ ᱤᱧᱟᱜ ᱢᱮᱱ ᱛᱮ ᱫᱚ ᱪᱮᱫ? ᱡᱮᱢ ᱯᱟᱲᱦᱟᱜ ᱠᱟᱱᱟ ᱚᱞᱚᱜ ᱯᱟᱲᱦᱟᱜ ᱠᱟᱱᱟᱢ ᱡᱮ ᱢᱤᱫᱴᱮᱱ ᱪᱟᱹᱠᱨᱤ ᱴᱟᱨᱜᱮᱴ ᱫᱚ ᱛᱟᱦᱮᱱ ᱛᱟᱢᱟ ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱠᱤᱱᱛᱩ ᱡᱮ ᱪᱟᱹᱠᱨᱤ ᱜᱮ ᱧᱟᱢ ᱜᱮ ᱦᱩᱭᱩᱜ ᱛᱤᱧᱟᱹ ᱚᱱᱠᱟᱱ ᱠᱚᱱᱚ ᱵᱮᱯᱟᱨ ᱫᱚ ᱵᱟᱝ ᱠᱟᱱᱟ᱾ ᱥᱤᱠᱷᱱᱟᱹᱛ ᱫᱚ ᱥᱟᱱᱟᱢ ᱡᱟᱭᱜᱟ ᱨᱮ ᱜᱮ ᱠᱟᱹᱢᱤ ᱨᱮ ᱞᱟᱜᱟᱜ-ᱟ ᱦᱮᱸ ᱥᱮ ᱵᱟᱝ ᱜᱚᱢᱠᱮ
ᱦᱮᱸ ᱞᱟᱹᱭ ᱠᱟᱛᱷᱟ ᱞᱮ ᱠᱷᱟᱱ ᱟᱵᱚ ᱚᱞ ᱫᱚ ᱦᱟᱸᱜ ᱚᱱᱟ ᱢᱟᱨᱥᱟᱞ ᱰᱟᱦᱟᱨ ᱰᱟᱦᱟᱨ ᱥᱮᱱᱮ ᱛᱚᱞ ᱤᱫᱤ ᱢᱮᱭᱟᱭ ᱦᱟᱸᱜ ᱟᱢ ᱡᱟᱦᱟᱸ ᱧᱩᱛᱟᱹᱛ ᱨᱮ ᱢᱮᱱᱟᱜ ᱢᱮᱭᱟ, ᱚᱸᱰᱮ ᱠᱷᱚᱱᱟᱜ ᱚᱞ ᱫᱚ ᱟᱢ ᱫᱚ ᱚᱱᱟ ᱢᱟᱨᱥᱟᱞ ᱰᱟᱦᱟᱨ ᱥᱮᱱ ᱜᱮ ᱛᱚᱞ ᱤᱫᱤ ᱢᱮᱭᱟ ᱱᱟᱦᱟᱜ
ᱮᱠᱫᱚᱢ ᱮᱠᱫᱚᱢ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫᱟ
ᱟᱫᱚ ᱜᱚᱝᱠᱮ ᱟᱯᱮ ᱚᱱᱛᱮ ᱱᱚᱣᱟ ᱠᱚ ᱦᱩᱭ ᱵᱟᱲᱟᱜ ᱜᱮᱭᱟ ᱥᱮ ᱵᱟᱝᱟ ᱱᱚᱣᱟ ᱯᱨᱚᱜᱨᱟᱢ ᱠᱚ
ᱦᱮᱸ ᱟᱞᱮ ᱱᱚᱜᱼᱱᱚᱣᱟ ᱟᱥᱮ-ᱯᱟᱥᱮ ᱠᱚ ᱨᱮ ᱱᱚᱣᱟ ᱯᱨᱚᱜᱨᱟᱢ ᱠᱚ ᱦᱩᱭ ᱵᱟᱲᱟᱜ ᱜᱮᱭᱟ ᱟᱫᱚ ᱟᱫᱚ ᱚᱱᱠᱟ ᱧᱮᱞᱚᱜ ᱠᱟᱱ ᱜᱮᱭᱟ ᱚᱱᱮ ᱚᱱᱠᱟ ᱢᱟᱹᱭ ᱵᱟᱹᱵᱩ ᱛᱟᱠᱚ ᱠᱚ ᱦᱚᱯᱚᱱ ᱦᱚᱯᱚᱱ ᱢᱟᱹᱭ-ᱵᱟᱹᱵᱩ ᱛᱮ ᱠᱚ ᱚᱱᱠᱟ ᱮᱱᱮᱡ ᱵᱟᱲᱟ ᱮᱱᱟ ᱚᱱᱟ ᱦᱚᱛᱮᱡ ᱛᱮ ᱜᱮ ᱱᱚᱣᱟ ᱦᱮᱸ ᱱᱚᱣᱟᱹᱧ ᱞᱟᱹᱭ ᱠᱮᱫᱟ ᱞᱟᱝ ᱜᱚᱞᱯᱷᱚ ᱠᱮᱫᱟ ᱞᱟᱝ ᱛᱚ ᱚᱱᱟ ᱠᱚ ᱥᱮ ᱪᱮᱫ ᱮᱢ ᱢᱚᱱᱮᱭᱟ ᱜᱚᱢᱠᱮ ᱱᱚᱜ-ᱱᱚᱣᱟ ᱠᱚ ᱪᱤᱠᱟᱹ ᱛᱮ ᱟᱠᱚᱴ ᱦᱩᱭᱩᱜ-ᱟ ᱡᱮ ᱚᱱᱟ ᱠᱚ ᱚᱱᱠᱟ ᱯᱟᱹᱣᱨᱟᱹ ᱠᱚ ᱧᱩ ᱠᱟᱛᱮᱫ ᱠᱚ ᱚᱱᱠᱟ ᱠᱚ ᱵᱟᱲᱟᱭ ᱮᱱᱮᱡ ᱵᱟᱲᱟᱭ ᱮᱫᱟ ᱠᱚ ᱪᱮᱫ ᱪᱤᱠᱟᱹ ᱞᱮᱠᱷᱟᱱ ᱱᱚᱣᱟ ᱠᱚ ᱵᱚᱱ ᱫᱚ ᱜᱟᱱᱚᱜ-ᱟ᱾
ᱟᱫᱚ ᱞᱤᱧ ᱞᱟᱹᱭ ᱮᱫᱟ ᱜᱚᱢᱠᱮ ᱦᱟᱸᱜ ᱡᱟᱦᱟᱸ ᱜᱳᱜᱳ-ᱵᱟᱵᱟ ᱠᱚ ᱢᱮᱱᱟᱜ ᱠᱚᱣᱟ ᱦᱟᱸᱜ ᱩᱱᱠᱩ ᱜᱮ ᱯᱩᱭᱞᱩ ᱫᱚ ᱵᱩᱡᱷᱟᱹᱣ ᱵᱟᱲᱟ ᱦᱚᱪᱚ ᱦᱚᱪᱚ ᱦᱩᱭᱩᱜ-ᱟ, ᱡᱮ ᱟᱛᱳ ᱠᱚᱨᱤᱱ ᱡᱟᱦᱟᱸᱭ ᱥᱤᱠᱷᱱᱟᱹᱛ ᱵᱟᱹᱵᱩ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚ ᱡᱩᱫᱤ ᱠᱚ ᱞᱟᱹᱭ ᱟᱠᱚᱣᱟ ᱠᱚᱢ ᱵᱮᱥᱤ ᱦᱟᱸᱜ ᱥᱤᱠᱷᱱᱟᱹᱛ ᱠᱚ ᱞᱟᱹᱭ ᱟᱠᱚᱣᱟ ᱡᱮ ᱢᱟᱹᱭ ᱵᱟᱹᱵᱩ ᱛᱟᱠᱚ ᱫᱚ ᱱᱚᱝᱠᱟ ᱵᱟᱠᱚ ᱠᱚᱨᱟᱣ ᱞᱮᱠᱷᱟᱱ ᱠᱚ ᱱᱟᱯᱟᱭᱚᱜ-ᱟ᱾ ᱟᱨ ᱚᱱᱟ ᱥᱟᱶ ᱥᱟᱶ ᱛᱮ ᱦᱟᱸᱜ ᱡᱟᱦᱟᱭᱟᱜ ᱱᱚᱝᱠᱟ ᱯᱨᱚᱜᱨᱟᱢ ᱠᱚ ᱠᱚ ᱠᱚᱨᱟᱣ ᱦᱚᱪᱚ ᱮᱫᱟ ᱥᱮ ᱚᱱᱩᱥᱴᱷᱟᱱ ᱠᱚ ᱫᱚᱦᱚ ᱮᱫᱟ
ᱦᱮᱸ
ᱦᱮᱸ ᱟᱫᱚᱹᱧ ᱞᱟᱹᱭ ᱮᱫᱟ ᱩᱱᱠᱩ ᱠᱚ ᱫᱚ ᱦᱟᱸᱜ ᱡᱮ ᱱᱚᱝᱠᱟ ᱡᱟᱜᱮ ᱦᱟᱸᱜ ᱢᱟᱺᱡᱷᱤ ᱢᱟᱰᱣᱟ ᱠᱚ ᱢᱮᱱᱟᱜ ᱠᱚᱣᱟ ᱡᱚᱛᱚ ᱜᱮ ᱜᱟᱯᱟᱞᱢᱟᱨᱟᱣ ᱠᱟᱛᱮᱫ ᱱᱚᱣᱟ ᱠᱚ ᱫᱚ ᱵᱚᱱᱫᱚ ᱦᱚᱪᱚ ᱞᱮᱠᱷᱟᱱ ᱱᱟᱯᱟᱭᱚᱜ-ᱟ᱾
ᱮᱠᱫᱚᱢ ᱥᱟᱹᱨᱤ ᱜᱮ ᱜᱚᱢᱠᱮ ᱮᱠᱫᱚᱢ ᱟᱹᱰᱤ ᱟᱹᱰᱤ ᱢᱚᱸᱡᱽ ᱠᱟᱛᱷᱟᱢ ᱞᱟᱹᱭ ᱠᱮᱫᱟ᱾ ᱦᱮᱣᱟᱡᱽ ᱡᱟᱦᱟᱸᱭ ᱚᱱᱟ ᱠᱚ ᱯᱨᱚᱜᱨᱟᱢ ᱠᱚ ᱫᱚᱦᱚ ᱮᱫᱟ ᱠᱚ ᱚᱨᱠᱮᱥᱴᱟᱨ ᱠᱚ ᱫᱚᱦᱚ ᱮᱫᱟ ᱩᱱᱠᱩ ᱦᱚᱸ ᱚᱱᱟ ᱡᱩᱫᱤ ᱠᱚ ᱚᱱᱟ ᱠᱚ ᱠᱤᱪᱷᱩ ᱠᱚ ᱯᱟᱞᱚᱱᱟᱠᱚ ᱡᱮ ᱚᱱᱠᱟ ᱱᱚᱝᱠᱟ ᱵᱟᱝ ᱜᱟᱱᱚᱜ-ᱟ ᱱᱚᱝᱠᱟ ᱯᱟᱹᱣᱨᱟᱹ ᱦᱟᱹᱰᱤ ᱧᱩ ᱠᱟᱛᱮ ᱱᱚᱝᱠᱟ ᱚᱱᱠᱟ ᱮᱱᱮᱡ ᱠᱚ ᱵᱟᱝ ᱜᱟᱱᱚᱜ-ᱟ ᱦᱮᱸ ᱥᱮ ᱚᱱᱠᱟ ᱪᱷᱟᱹᱯᱨᱤ ᱮᱱᱮᱡ ᱠᱚ ᱵᱟᱝ ᱜᱟᱱᱚᱜ-ᱟ ᱛᱟᱦᱚᱞᱮ ᱱᱚᱣᱟ ᱠᱚ ᱫᱚ ᱢᱤᱫᱴᱮᱱ ᱠᱚᱱᱴᱨᱚᱞ ᱨᱮ ᱦᱤᱡᱩᱜ-ᱟ ᱦᱮᱸ ᱥᱮ
ᱦᱮᱸ ᱟᱫᱚ ᱞᱤᱧ ᱞᱟᱹᱭ ᱮᱫᱟ ᱦᱟᱸᱜ ᱡᱮ ᱦᱮᱛᱩ ᱟᱵᱚ ᱢᱟ ᱨᱟᱹᱥᱠᱟᱹ ᱞᱮᱠᱟ ᱛᱮᱢᱟ ᱯᱟᱹᱦᱤᱞ ᱢᱟ ᱱᱚᱣᱟ ᱠᱚᱢᱟ ᱵᱟᱝ ᱛᱟᱦᱮᱸ ᱞᱮᱱ ᱜᱮᱭᱟ ᱟᱫᱚ ᱱᱚᱣᱟ ᱠᱚ ᱫᱚ ᱵᱟᱫ ᱠᱟᱛᱮᱫ ᱜᱮ ᱦᱟᱸᱜ ᱟᱵᱚ ᱡᱟᱦᱟᱸ ᱯᱟᱹᱦᱤᱞ ᱚᱱᱟ ᱴᱟᱢᱟᱠ ᱛᱩᱢᱫᱟᱜ ᱛᱮ ᱠᱚ ᱮᱱᱮᱡ ᱵᱟᱲᱟᱭ ᱛᱟᱦᱮᱸᱫ ᱚᱱᱟ ᱠᱚ ᱜᱮ ᱫᱚᱦᱚ ᱞᱮᱠᱷᱟᱱ ᱫᱚ ᱱᱟᱯᱟᱭᱚᱜ-ᱟ᱾
ᱥᱟᱹᱨᱤ ᱜᱮ ᱜᱚᱢᱠᱮ ᱮᱠᱫᱚᱢ
ᱡᱮᱢᱚᱱ ᱱᱚᱣᱟ ᱯᱟᱛᱟ ᱮᱱᱮᱡ ᱠᱚ ᱱᱚᱣᱟ ᱤᱭᱟᱹ ᱵᱩᱨᱩ ᱡᱟᱛᱨᱟ ᱮᱱᱮᱡ ᱠᱚ ᱚᱱᱟ ᱠᱚ ᱠᱚ ᱫᱚᱦᱚ ᱞᱮ ᱠᱷᱟᱱ ᱱᱟᱯᱟᱭᱚᱜᱼᱟ᱾ ᱥᱟᱶᱛᱮ ᱯᱟᱹᱦᱤᱞ ᱢᱟ ᱦᱟᱸᱜ ᱚᱱᱟ ᱰᱨᱟᱢᱟ ᱠᱚᱢᱯᱤᱴᱤᱥᱮᱱ ᱛᱟᱦᱮᱸ ᱞᱮᱱᱟ ᱚᱱᱟ ᱠᱚ ᱜᱮ ᱦᱟᱸᱜ ᱫᱚᱦᱚ ᱞᱮᱠᱷᱟᱱ ᱫᱚ ᱵᱮᱥᱚᱜᱼᱟ ᱟᱹᱞᱤᱧᱟᱜ ᱠᱟᱛᱷᱟ ᱛᱮᱫᱚ᱾
ᱮᱠᱫᱚᱢ ᱟᱨ ᱜᱚᱝᱠᱮ ᱛᱮᱦᱤᱧ ᱜᱟᱯᱟ ᱪᱮᱫᱠᱟ ᱧᱮᱞᱚᱜ ᱠᱟᱱᱟ ᱛᱮᱦᱤᱧ ᱜᱟᱯᱟ ᱟᱵᱚ ᱥᱟᱱᱛᱟᱲ ᱦᱚᱯᱚᱱ ᱜᱮ ᱢᱟᱱᱮ ᱟᱵᱚᱣᱟᱜ ᱡᱟᱦᱟᱸ ᱵᱟᱦᱟ ᱥᱚᱨᱦᱟᱭ ᱠᱚ ᱢᱮᱱᱟᱜ ᱛᱟᱵᱚᱱᱟ ᱚᱱᱟ ᱠᱚ ᱵᱟᱫ ᱠᱟᱛᱮ ᱧᱮᱞᱚᱜ ᱠᱟᱱᱟ ᱡᱮ ᱟᱵᱚ ᱢᱟᱱᱮ ᱚᱱᱳ ᱮᱴᱟᱜ ᱦᱚᱲᱟᱜ ᱵᱚᱱ ᱪᱟᱞᱟᱜ ᱠᱟᱱᱟ ᱡᱮᱢᱚᱱ ᱫᱩᱨᱜᱟᱹ ᱯᱩᱡᱟᱹ ᱠᱚ ᱠᱟᱹᱞᱤ ᱯᱩᱡᱟᱹ ᱠᱚ ᱚᱱᱟ ᱠᱚ ᱧᱮᱞᱵᱚᱱ ᱪᱟᱞᱟᱜ ᱠᱤᱱᱛᱩ ᱟᱵᱚᱣᱟᱜ ᱥᱚᱢᱟᱡ ᱠᱚ ᱟᱵᱚᱣᱟᱜ ᱥᱚᱢᱟᱡᱽ ᱨᱮ ᱡᱟᱦᱟᱸ ᱢᱮᱱᱟᱜᱼᱟ ᱡᱮ ᱵᱟᱦᱟ ᱥᱚᱨᱦᱟᱭ ᱚᱱᱟ ᱠᱚᱫᱚ ᱟᱵᱚ ᱟᱹᱰᱤ ᱠᱚᱢ ᱵᱚᱱ ᱯᱟᱞᱚᱱ ᱮᱫᱟ ᱛᱟᱦᱚᱞᱮ ᱪᱮᱫ ᱱᱚᱣᱟ ᱪᱮᱫ ᱵᱤᱱ ᱞᱮᱭᱟ ᱱᱚᱱᱟ ᱥᱚᱢᱯᱚᱨᱠᱮ?
ᱱᱚᱣᱟ ᱫᱚ ᱧᱮᱞ ᱵᱤᱱ ᱡᱟᱦᱟᱸᱭ ᱦᱟᱸᱜ ᱱᱮᱛᱟᱨ ᱫᱚ ᱫᱚᱥ ᱫᱚ ᱞᱟᱹᱭ ᱞᱮᱠᱷᱟᱱ ᱟᱵᱚᱣᱟᱜ ᱜᱮ ᱫᱚᱥ ᱥᱮ ᱦᱮᱸ ᱮᱴᱟᱜ ᱥᱟᱶ ᱮᱴᱟᱜ ᱡᱟᱹᱛᱤᱢ ᱫᱚᱥ ᱞᱮᱠᱷᱟᱱ ᱢᱟ ᱵᱟᱝ ᱜᱟᱱᱚᱜᱼᱟ᱾
ᱦᱮᱸ ᱟᱫᱚ ᱱᱮᱛᱟᱨ ᱫᱚ ᱦᱟᱸᱜ ᱟᱵᱚ ᱥᱟᱱᱛᱟᱲ ᱦᱚᱯᱚᱱ ᱠᱚᱣᱟᱜ ᱪᱮᱫ ᱡᱮᱦᱟᱸᱜ ᱵᱟᱝᱧᱪᱚ ᱨᱟᱹᱥᱠᱟᱹ ᱵᱟᱠᱚ ᱵᱩᱡᱷᱟᱹᱣᱮᱫᱼᱟ ᱠᱚ ᱥᱮ ᱪᱮᱫ ᱡᱮ ᱱᱚᱝᱠᱟ ᱵᱟᱦᱟ ᱥᱚᱦᱨᱟᱭ ᱠᱚ ᱱᱩᱱᱟᱹᱜ ᱨᱟᱹᱥ ᱨᱠᱟᱹ ᱨᱚᱢᱚᱡᱽ ᱵᱚᱱ ᱠᱚᱨᱟᱣ ᱛᱟᱦᱮᱸᱫ ᱟ᱾ ᱱᱚᱜ ᱱᱚᱣᱟ ᱠᱚ ᱠᱚ ᱪᱚᱨᱚᱠ ᱵᱟᱠᱚ ᱵᱩᱡᱷᱟᱹᱣ ᱫᱟᱠᱚ ᱥᱮ ᱪᱮᱫ ᱚᱱᱟ ᱛᱮᱜᱮ ᱦᱟᱸᱜ ᱠᱚᱢ ᱵᱮᱥᱤ ᱱᱮᱛᱟᱨ ᱢᱟ᱾ ᱛᱩᱵᱩ ᱨᱚᱦᱚᱸ ᱦᱩᱭᱩᱜ ᱠᱟᱱ ᱜᱮᱭᱟ ᱟᱞᱮ ᱱᱚᱛᱮ ᱫᱚ᱾ ᱟᱫᱚ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ ᱠᱟᱹᱡ ᱦᱟᱞᱠᱟ ᱫᱷᱟᱨᱟ ᱧᱚᱜ ᱦᱮᱸ ᱦᱮᱸ ᱟᱨ ᱱᱚᱣᱟ ᱡᱟᱦᱟᱸ ᱠᱟᱛᱷᱟ ᱵᱤᱱ ᱞᱟᱹᱭ ᱠᱮᱜᱼᱟ ᱡᱮ ᱮᱴᱟᱜ ᱵᱚᱸᱜᱟ ᱵᱩᱨᱩ ᱵᱟᱠᱤ ᱱᱚᱣᱟ ᱠᱚᱨᱮ ᱫᱚ ᱟᱵᱚ ᱪᱟᱞᱟᱣ ᱞᱟᱹᱠᱛᱤ ᱫᱚ ᱵᱟᱝ ᱠᱟᱱᱟ ᱟᱫᱚ ᱚᱱᱟ ᱠᱚᱨᱮ ᱫᱚ ᱟᱵᱚ ᱫᱚ ᱥᱚᱵᱷᱟ ᱵᱟᱭ ᱮᱢ ᱵᱚᱱᱟ᱾
ᱦᱩᱸ
ᱦᱩᱸ ᱟᱵᱚᱨᱤᱱ ᱵᱚᱸᱜᱟ ᱵᱩᱨᱩ ᱠᱚ ᱟᱞᱟᱫᱟ᱾ ᱩᱱᱠᱩ ᱨᱤᱱ ᱵᱚᱸᱜᱟ ᱵᱩᱨᱩ ᱠᱚ ᱟᱞᱟᱫᱟ᱾
ᱦᱚᱭᱸ
ᱟᱵᱚ ᱦᱩᱸ ᱦᱩᱸ
ᱡᱮ ᱦᱮᱸ ᱪᱟᱞᱟᱣ ᱫᱚ ᱴᱷᱤᱠ ᱜᱮᱭᱟ ᱠᱤᱱᱛᱩ ᱟᱢᱟᱜ ᱡᱟᱦᱟᱸ ᱢᱮᱱᱟᱜ ᱛᱟᱢᱟ ᱥᱟᱶᱛᱟ ᱥᱚᱢᱟᱡᱽ ᱨᱮᱱᱟᱜ ᱯᱨᱚᱛᱷᱚᱢ ᱟᱢᱟᱜ ᱵᱷᱟᱜᱮ ᱴᱷᱤᱠ ᱴᱷᱤᱠ ᱛᱟᱢ ᱟᱢᱟᱜ ᱵᱷᱟᱜᱮ ᱴᱷᱤᱠ ᱠᱚᱨᱟ ᱛᱟᱢ ᱦᱮᱸ ᱥᱮ ᱵᱚᱸᱜᱟ ᱵᱩᱨᱩ ᱠᱚ ᱛᱟᱯᱚᱨ ᱟᱢ ᱫᱚ ᱟᱢ ᱪᱟᱞᱟᱜ ᱢᱮᱥᱮ ᱟᱢ ᱧᱮᱞ ᱪᱟᱞᱟᱜ ᱢᱮ ᱜᱮᱥᱴ ᱞᱮᱠᱟ ᱦᱮᱸ ᱥᱮ᱾
ᱦᱩᱸ ᱦᱩᱸ
ᱠᱚᱱᱚ ᱵᱟ ᱵᱟᱫᱷᱟ ᱵᱟᱨᱚᱱ ᱵᱟᱹᱱᱩᱜᱼᱟ ᱦᱮᱸ ᱥᱮ᱾
ᱴᱷᱤᱠ ᱜᱮ ᱜᱚᱝᱠᱮ
ᱟᱨ ᱦᱚᱸᱭ ᱧᱮᱞᱚᱜ ᱠᱟᱱᱟ ᱛᱮᱦᱮᱧ ᱜᱟᱯᱟ ᱡᱮ ᱦᱚᱸᱜᱚᱭ ᱟᱵᱚ ᱡᱟᱦᱟᱸ ᱯᱚᱨᱚᱵᱽ ᱦᱩᱭᱩᱜ ᱠᱟᱱ ᱛᱟᱵᱚᱱᱟ ᱡᱮᱢᱚᱱ ᱯᱟᱴᱟᱵᱤᱸᱫᱟᱹ ᱧᱮᱞ ᱢᱮ ᱠᱤᱱᱵᱟ ᱵᱩᱨᱩ ᱵᱚᱸᱜᱟ ᱧᱮᱞ ᱢᱮ᱾ ᱱᱚᱣᱟ ᱠᱚᱨᱮ ᱧᱮᱞᱚᱜ ᱠᱟᱱᱟ ᱫᱚᱢᱮ ᱯᱟᱹᱣᱨᱟᱹ ᱦᱟᱺᱰᱤ ᱠᱚᱠᱚ ᱟᱠᱷᱨᱤᱧ ᱵᱟᱲᱟᱭ ᱫᱟᱠᱚ ᱱᱚᱣᱟ ᱱᱚᱣᱟ ᱠᱚ ᱟᱠᱷᱨᱤᱧ ᱜᱮ ᱴᱷᱤᱠ ᱦᱩᱭᱩᱜ ᱠᱟᱱᱟ?
ᱦᱩᱸ ᱦᱩᱸᱻ ᱱᱚᱣᱟ ᱠᱚᱫᱚ ᱮᱠᱟᱞᱜᱮ ᱴᱷᱤᱠ ᱵᱟᱝ ᱦᱩᱭᱩᱜ ᱠᱟᱱᱟ ᱟᱫᱚ ᱢᱮᱱ ᱠᱟᱛᱷᱟ ᱞᱮᱠᱟᱛᱮ ᱦᱟᱸᱜ ᱟᱵᱚ ᱦᱟᱸᱜ ᱦᱩᱸ ᱯᱟᱹᱦᱤᱞ ᱦᱟᱯᱲᱟᱢ ᱠᱚ ᱦᱟᱸᱜ ᱠᱚ ᱪᱚᱞ ᱟᱹᱜᱩ ᱟᱠᱟᱫᱼᱟ ᱟᱫᱚ ᱦᱟᱸᱜ, ᱱᱩᱠᱤᱱ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱛᱟᱦᱮᱸ ᱞᱮᱱᱟ ᱱᱩᱠᱤᱱ ᱢᱟᱨ ᱢᱟᱨᱟᱝ ᱵᱩᱨᱩ ᱡᱟᱦᱮᱨ ᱟᱭᱳ ᱢᱚᱬᱮ ᱛᱩᱨᱩᱭ ᱠᱚ ᱦᱟᱸᱜ ᱡᱟᱦᱟᱸ ᱱᱚᱣᱟ ᱥᱩᱢᱟᱹᱱ ᱠᱷᱟᱹᱛᱤᱨ ᱦᱟᱸᱜ ᱠᱤᱱ ᱵᱚᱸᱜᱟ ᱵᱟᱲᱟ ᱞᱮᱫᱟ ᱟᱫᱚ, ᱟᱹᱠᱤᱱᱟᱜ ᱦᱤᱥᱟᱹᱵ ᱛᱮᱫᱚ ᱦᱟᱸᱜ ᱟᱠᱤᱱ ᱱᱚᱣᱟᱠᱤᱱ ᱩᱱᱠᱩ ᱵᱚᱸᱜᱟ ᱥᱩᱢᱟᱹᱱ ᱠᱷᱟᱹᱛᱤᱨ ᱦᱟᱸᱜ ᱡᱟ ᱠᱤᱱ ᱪᱚᱰᱚᱨ ᱞᱮᱫᱟ ᱟᱨ ᱚᱱᱟ ᱥᱟᱨᱮᱡ ᱦᱟᱸᱜ ᱠᱤᱱ ᱧᱩ ᱞᱮᱫᱟ ᱟᱨ ᱦᱚᱲᱢᱚ ᱞᱟᱸᱜᱟ ᱠᱚ, ᱥᱤᱨᱟᱹᱣ ᱠᱷᱟᱹᱛᱤᱨ ᱦᱟᱸᱜ ᱟᱨ ᱢᱤᱫ ᱡᱚᱠᱷᱟᱡ ᱠᱤᱱ ᱧᱩ ᱵᱟᱲᱟ ᱞᱮᱫᱼᱟ ᱚᱱᱠᱟ ᱦᱤᱥᱟᱹᱵ ᱛᱮ ᱚᱱᱠᱟ ᱵᱟᱨ ᱯᱮ ᱰᱷᱚᱠ ᱜᱮ ᱦᱟᱸᱜ ᱠᱤᱱ ᱧᱩ ᱞᱮᱜᱼᱟ ᱟᱨ ᱚᱱᱟ ᱩᱱ ᱡᱟᱹᱥᱛᱤ ᱫᱚ ᱦᱟᱸᱜ ᱩᱱᱠᱤᱱ ᱫᱚᱠᱤᱱ ᱞᱟᱹᱭ ᱞᱮᱫᱟ ᱡᱮ ᱡᱟᱹᱥᱛᱤ ᱫᱚ ᱵᱟᱝ ᱧᱩ ᱜᱮ ᱵᱷᱟᱜᱮᱤᱭᱟ ᱵᱟᱝᱠᱷᱟᱱ ᱫᱚ ᱟᱵᱚ, ᱥᱟᱸᱶᱛᱟ ᱥᱚᱢᱟᱡ ᱦᱟᱸᱜ, ᱵᱟᱹᱭ ᱵᱟᱹᱭᱛᱮ ᱱᱚᱣᱟ ᱞᱚᱴᱚᱢ ᱪᱟᱵᱟᱜᱼᱟ᱾ ᱱᱚᱛᱚᱢ ᱵᱚᱞᱛᱮ ᱦᱮᱸ ᱟᱫᱚ, ᱯᱟᱹᱦᱤᱞ ᱦᱟᱯᱲᱟᱢ ᱠᱚ ᱡᱟᱦᱟᱸ ᱵᱚᱸᱜᱟ ᱠᱚ ᱥᱩᱢᱟᱹᱱ ᱠᱷᱟᱹᱛᱤᱨ ᱦᱟᱸᱜ ᱟᱫᱚ, ᱟᱵᱚ ᱫᱚ ᱧᱮᱞ ᱞᱮᱠᱷᱟᱱ ᱦᱟᱸᱜ ᱜᱩᱡᱩᱜ ᱵᱩᱨᱩᱜ ᱴᱷᱮᱱ ᱠᱷᱚᱱ, ᱵᱮᱦᱟ ᱵᱟᱯ ᱵᱟᱯᱞᱟ ᱜᱩᱡᱩᱜ ᱵᱩᱨᱩᱜ ᱵᱚᱸᱜᱟ ᱴᱷᱮᱱ ᱠᱷᱚᱱ᱾ ᱱᱚᱣᱟ ᱦᱟᱺᱰᱤ ᱫᱚ ᱦᱟᱸᱜ ᱞᱟᱜᱟᱜ ᱠᱟᱱ ᱜᱮᱭᱟ᱾ ᱦᱮᱸ, ᱟᱵᱚ ᱫᱚ ᱦᱟᱸᱜ ᱯᱟᱹᱦᱤᱞ ᱡᱟᱦᱟᱸ ᱵᱚᱱ ᱧᱮᱞ ᱟᱹᱜᱩ ᱠᱟᱜ-ᱟ ᱟᱵᱚ ᱫᱚ ᱵᱩᱠᱟᱹ ᱨᱮ ᱦᱟᱸᱜ ᱚᱱᱟ ᱦᱟᱺᱰᱤ ᱫᱚ ᱦᱟᱸᱜ ᱠᱚ ᱮᱢᱟᱵᱚᱱ ᱜᱮᱭᱟ ᱦᱟᱸᱜ᱾
ᱦᱮᱸ,
ᱦᱩᱸ ᱟᱨ ᱟᱫᱚᱞᱤᱧ ᱞᱟᱹᱭᱫᱟ ᱟᱹᱞᱤᱧᱟᱜ ᱠᱟᱛᱷᱟ ᱞᱮᱠᱟᱛᱮᱫᱚ ᱦᱟᱸᱜ ᱡᱟᱦᱟᱸ ᱴᱩᱠᱩ ᱟᱵᱚᱣᱟᱜ ᱫᱚᱨᱠᱟᱨ ᱦᱟᱸᱜ? ᱡᱮ ᱵᱚᱸᱜᱟ ᱵᱩᱨᱩ ᱠᱚᱨᱮ, ᱵᱟᱝᱠᱷᱟᱱ ᱱᱚᱣᱟ ᱵᱤᱦᱟᱹ ᱵᱟᱯᱞᱟ ᱠᱚᱨᱮ, ᱡᱮᱴᱩᱠᱩ ᱦᱟᱸᱜ ᱫᱚᱨᱠᱟᱨ ᱚᱱᱟ ᱴᱩᱠᱩ ᱜᱮᱵᱚᱱ ᱫᱚᱦᱚᱭ ᱢᱟ᱾ ᱤᱱᱟᱹ ᱜᱮᱵᱚᱱ ᱚᱱᱟᱜᱮ ᱦᱟᱸᱜ ᱡᱟᱦᱟᱸ ᱡᱟᱹᱥᱛᱤ ᱤᱱᱟᱹ ᱜᱮᱵᱚᱱ ᱧᱩ ᱢᱟ ᱚᱱᱟ ᱠᱷᱚᱱ ᱵᱟᱹᱲᱛᱤ ᱟᱹᱲᱛᱤ ᱵᱟᱹᱲᱛᱤ ᱫᱚ ᱮᱴᱟᱜ ᱥᱚᱢᱚᱭ ᱠᱚᱫᱚ ᱵᱟᱝᱵᱚᱱ ᱫᱚᱦᱚᱭ ᱢᱟ᱾ ᱟᱹᱞᱤᱧᱟᱜ ᱠᱟᱛᱷᱟ ᱞᱮᱠᱟᱛᱮ ᱫᱚ᱾
ᱮᱠᱫᱚᱢ ᱜᱚᱢᱠᱮ ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ᱾ ᱡᱮ ᱦᱚᱸᱜᱼᱚᱭ ᱡᱮ ᱵᱟᱦᱟ ᱥᱚᱨᱦᱟᱭ ᱠᱤᱢᱵᱟ ᱵᱤᱦᱟᱹ ᱵᱟᱯᱞᱟ ᱠᱚᱨᱮ᱾ ᱛᱤᱱᱟᱹᱜ ᱴᱩᱠᱩ ᱞᱟᱹᱠᱛᱤᱜ ᱠᱟᱱᱟ ᱡᱮ ᱩᱱᱟᱹᱜ ᱴᱩᱠᱩ ᱜᱮᱵᱚᱱ ᱡᱮ ᱵᱮᱱᱟ ᱟᱵᱚᱱ ᱚᱱᱟ ᱠᱚᱫᱚ ᱦᱮᱸᱥᱮ? ᱠᱟᱨᱚᱱ ᱡᱮ ᱱᱚᱣᱟ ᱠᱚ ᱡᱮ ᱡᱮ ᱯᱤᱞᱪᱩ ᱨᱟᱥᱟ ᱠᱚ ᱱᱚᱣᱟ ᱠᱚᱫᱚ, ᱡᱮ ᱱᱚᱣᱟ ᱨᱮᱜᱮ ᱵᱷᱟᱜᱮᱭᱟ ᱡᱮ ᱱᱚᱜ ᱚᱭ ᱵᱟᱦᱟ ᱥᱚᱨᱦᱟᱭ ᱨᱮᱜᱮ ᱮᱢᱱᱤ ᱮᱴᱟᱜ ᱴᱟᱭᱤᱢ ᱧᱩ ᱠᱚᱫᱚ ᱱᱚᱣᱟ ᱠᱚᱫᱚ ᱵᱟᱝ ᱵᱷᱟᱜᱮᱭᱟ ᱦᱮᱸᱥᱮ?
ᱦᱳᱭ᱾
ᱱᱚᱣᱟ ᱠᱚ, ᱧᱮᱞᱚᱜ ᱠᱟᱱᱟ ᱡᱮ ᱱᱚᱣᱟ ᱠᱚ ᱡᱟᱦᱟᱸᱭ ᱡᱩᱫᱤ ᱫᱚᱢᱮᱢ ᱧᱩᱭᱮᱫᱟ ᱛᱟᱦᱚᱞᱮ ᱟᱵᱚᱣᱟᱜ ᱥᱚᱢᱟᱡᱽ ᱨᱮ ᱟᱵᱚᱣᱟᱜ, ᱥᱟᱸᱶᱛᱟ ᱥᱚᱢᱟᱡᱽ ᱨᱮ ᱟᱹᱰᱤ ᱢᱤᱫᱴᱟᱝ ᱠᱷᱟᱨᱟᱯ ᱢᱤᱫᱴᱮᱱ? ᱯᱨᱚᱵᱷᱟᱵᱽ ᱛᱚᱭᱨᱤᱜ ᱠᱟᱱᱟ ᱦᱮᱸᱥᱮ ᱟᱵᱚᱣᱟᱜ ᱥᱟᱶᱛᱟ ᱥᱚᱢᱟᱡᱽ ᱟᱵᱚᱣᱟᱜ ᱥᱟᱶᱛᱟ ᱥᱚᱢᱟᱡᱽ, ᱵᱚᱜᱚᱞ ᱵᱚᱰᱮᱜ ᱠᱟ